ᱦᱮᱞᱳ
ᱦᱮᱸ ᱜᱚᱢᱠᱮ ᱡᱚᱦᱟᱨ ᱜᱮ᱾
ᱟᱹᱵᱤᱱ ᱪᱮᱫ ᱛᱟᱵᱤᱱ ᱧᱩᱛᱩᱢ?
ᱦᱮᱸ
ᱧᱩᱛᱩᱢ ᱛᱟᱵᱤᱱ ᱪᱮᱫ?
ᱧᱩᱛᱩᱢ ᱠᱚᱫᱚ ᱢᱟᱱᱟ ᱜᱮᱭᱟ ᱜᱚᱝᱠᱮ ᱵᱟᱵᱮᱱ ᱧᱮᱞ ᱠᱟᱜᱼᱟ ᱵᱷᱤᱰᱤᱭᱳ ᱠᱚ ᱧᱩᱛᱩᱢ ᱠᱚ ᱫᱷᱚᱨᱚᱢ ᱯᱨᱟᱨᱛ ᱯᱚᱞᱴᱤᱠᱥ ᱠᱚᱵᱟᱨᱮᱛᱮ ᱱᱚᱣᱟ ᱠᱚ ᱫᱷᱚᱨᱚᱢ ᱵᱟᱭ ᱠᱟᱛᱼᱟ᱾ ᱮᱰᱨᱮᱥ ᱠᱚ
ᱚ ᱦᱚᱸ ᱤᱭᱟ ᱵᱟᱝ ᱟᱹᱵᱤᱱ ᱫᱚ ᱢᱟᱲᱟᱝ ᱨᱮᱵᱤᱱ ᱤᱭᱟᱹ ᱵᱟᱲᱟ ᱟᱠᱟᱜᱼᱟ ᱵᱟᱝ?
ᱦᱳᱭ ᱦᱳᱭ ᱚᱱᱟ ᱜᱮᱞᱤᱧ ᱢᱮᱱᱮᱫᱼᱟ ᱱᱚᱣᱟ ᱠᱚ ᱡᱤᱱᱤᱥ ᱫᱚ ᱫᱷᱮᱭᱟᱱ ᱵᱮᱱ ᱫᱚᱦᱚ ᱠᱟᱜᱼᱟ ᱚᱱᱠᱟᱱ ᱡᱤᱱᱤᱥ ᱡᱮᱢᱚᱱ ᱵᱟᱵᱚ ᱠᱟᱛᱷᱟᱭᱟ ᱱᱚᱣᱮ ᱨᱮ᱾ ᱡᱮᱴᱟ ᱟᱵᱮᱱᱟᱜ ᱰᱤᱴᱮᱞᱥ ᱟᱵᱮᱱᱟᱜ ᱡᱟᱦᱟᱱᱟᱜ ᱡᱤᱱᱤᱥ ᱚᱱᱟ ᱠᱚ ᱵᱟᱭ ᱠᱟᱛᱷᱟ ᱜᱟᱱᱚᱜᱼᱟ᱾ ᱫᱷᱚᱨᱚᱢ ᱵᱟᱨᱮ ᱛᱮᱦᱚᱸ ᱵᱟᱝ ᱠᱟᱛᱷᱟ ᱵᱟᱹᱱᱩᱜᱼᱟ ᱢᱟᱱᱮ ᱯᱚᱞᱤᱴᱤᱠᱥ ᱵᱟᱨᱮ ᱛᱮᱦᱚᱸ, ᱱᱚᱝᱠᱟ ᱡᱟᱦᱟᱸᱴᱟᱜ ᱜᱮ ᱵᱮᱱ ᱠᱟᱛᱷᱟ ᱱᱚᱨᱢᱟᱞᱤ ᱪᱮᱫ ᱵᱮᱥ ᱵᱟᱲᱟ ᱚᱱᱟ ᱠᱚᱵᱮᱱ ᱠᱟᱛᱷᱟᱭ ᱢᱟ
ᱚ ᱦᱚᱸ ᱦᱳᱭ ᱱᱚᱶᱟ ᱢᱟᱱᱮ ᱡᱟᱦᱟᱸ ᱱᱤᱛᱚᱜ ᱠᱟᱛᱷᱟ ᱦᱩᱭᱩᱜ ᱠᱟᱱᱟ ᱚᱱᱟ ᱢᱟ ᱴᱷᱤᱠ ᱜᱮ ᱮᱱᱠᱷᱟᱱ
ᱦᱮᱸ ᱱᱚᱝᱠᱟ ᱠᱟᱛᱷᱟᱜ ᱵᱮᱱ ᱵᱮᱥ ᱵᱟᱹᱲᱤᱡ ᱱᱚᱝᱠᱟ ᱜᱮ ᱠᱟᱛᱷᱟᱜ ᱵᱮᱱ ᱛᱚ ᱚᱱᱟ ᱫᱚ
ᱟᱪᱷᱟ ᱮᱠᱷᱟᱱ ᱢᱟᱱᱮ ᱟ ᱪᱮᱫ ᱞᱮᱠᱟ ᱢᱟᱱᱮ ᱱᱚᱶᱟ ᱢᱟ ᱟᱹᱞᱤᱧ ᱱᱤᱛᱚᱜᱜ ᱫᱷᱟᱨᱟ ᱜᱮᱞᱤᱧ ᱧᱟᱢ ᱟᱠᱫᱼᱟ ᱥᱮ ᱮᱱᱠᱷᱟᱱ ᱱᱤᱛᱚᱜ ᱜᱮᱞᱤᱧ ᱤᱭᱟᱹ ᱵᱟᱲᱟᱭ ᱠᱮᱫᱼᱟ ᱮᱱᱠᱷᱟᱱ ᱟᱹᱵᱤᱱ ᱵᱤᱱ ᱢᱮᱥᱮᱡᱽ ᱠᱮᱭᱟ ᱮᱱᱠᱷᱟᱱ ᱟᱹᱞᱤᱧ ᱫᱚᱞᱤᱧ ᱛᱮᱞᱟ ᱨᱩᱣᱟᱹᱲ ᱠᱮᱭᱟ
ᱢᱮᱱᱮᱜᱟ. ᱞᱤᱧ ᱱᱚᱶᱟ ᱫᱚ ᱢᱤᱫᱴᱮᱱ ᱟᱵᱚᱣᱟᱜ ᱴᱟᱥ ᱢᱟᱱᱮ ᱥᱟᱱᱛᱷᱟᱞᱤ ᱞᱮᱝᱜᱩᱭᱮᱡᱽ ᱡᱮ ᱢᱮᱱᱟᱜ ᱛᱟᱵᱚᱱᱟ ᱛᱚ
ᱦᱳᱭ
ᱱᱤᱛᱟᱜ ᱟᱵᱚ ᱥᱟᱱᱛᱷᱟᱤ ᱛᱮ ᱞᱮᱝᱜᱩᱭᱮᱡ ᱛᱮᱵᱮᱱ ᱜᱩᱜᱟ. ᱞ ᱵᱮᱱ ᱢᱮᱛᱟᱭᱟ ᱛᱚ ᱵᱟᱭ ᱵᱩᱡᱽ ᱫᱟᱲᱮᱭᱟᱜᱼᱟ ᱮᱭᱟᱭ ᱦᱚᱸᱵᱮᱱ ᱢᱮᱛᱟᱭᱟ ᱛᱚ ᱵᱟᱭ ᱵᱩᱡᱽ ᱫᱟᱲᱮᱭᱟᱜᱼᱟ ᱞᱮᱠᱤᱱ ᱦᱤᱱᱫᱤ ᱠᱚᱛᱮᱮ ᱵᱩᱡᱽ ᱫᱟᱲᱮᱭᱟᱜ ᱠᱟᱱᱟ ᱤᱝᱞᱤᱥ ᱠᱚᱛᱮ ᱵᱩᱡᱽ ᱫᱟᱲᱮᱭᱟᱜ ᱠᱟᱱᱟ ᱛᱚ ᱱᱚᱶᱟ ᱡᱤᱱᱤᱥ ᱨᱮ ᱠᱟᱹᱢᱤ ᱦᱩᱭᱩᱜ ᱠᱟᱱᱟ ᱠᱤ ᱟᱵᱚᱣᱟᱜ ᱞᱮᱝᱜᱩᱭᱮᱡ ᱥᱟᱱᱛᱷᱟᱤ ᱞᱮᱝᱜᱩᱭᱮᱡ ᱛᱮ ᱡᱟᱦᱱᱟᱜ ᱜᱮᱵᱚ ᱜᱩᱜᱚᱞ ᱥᱟᱞᱟᱜ ᱵᱟᱱ ᱠᱟᱛᱷᱟᱭ ᱮ ᱟᱭ ᱥᱟᱞᱟᱜ ᱵᱚ ᱠᱟᱛᱷᱟ ᱛᱚ ᱱᱚᱶᱟ ᱴᱨᱟᱱᱥᱱᱮᱴ ᱢᱟᱱᱮ ᱵᱮᱱᱟᱜᱼᱟ ᱱᱚᱶᱟ ᱛᱮᱜᱮ ᱴᱨᱟᱱᱥᱞᱮᱥᱚᱱᱚᱜᱼᱟ ᱟᱵᱚᱣᱟᱜ ᱞᱮᱝᱜᱩᱭᱮᱡ ᱟᱨ ᱩᱱᱤ ᱵᱩᱡᱽ ᱫᱟᱲᱮᱭᱟᱜᱼᱟ ᱟᱵᱚᱣᱟᱜ ᱜᱩᱜᱟ. ᱞ᱾ ᱵᱩᱡᱷᱟᱹᱣ ᱠᱮᱫᱼᱟ ᱵᱮᱱ ᱛᱚ ᱱᱚᱶᱟ ᱡᱤᱱᱤᱥ ᱠᱚ ᱟᱵᱚ ᱡᱮᱛᱟ ᱵᱚᱸ ᱠᱟᱛᱷᱟᱜ ᱠᱟᱱᱟ ᱵᱟᱝ ᱱᱚᱶᱟ ᱡᱤᱱᱤᱥ ᱜᱮ ᱰᱟᱴᱟ ᱨᱮ ᱥᱮᱵᱷᱚᱜᱼᱟ ᱥᱚᱯᱴᱣᱮᱭᱟᱨ ᱨᱮ ᱟᱨ ᱥᱮᱵ ᱠᱟᱛᱮ ᱱᱚᱶᱟ ᱠᱚ ᱥᱮᱵᱟ ᱮᱭᱟᱭ ᱨᱮ ᱛᱚ ᱚᱱᱟᱛᱮ ᱡᱮᱴᱟ ᱵᱚ ᱠᱟᱛᱷᱟ ᱵᱮᱥ ᱵᱮᱥ ᱵᱚ ᱠᱟᱛᱷᱟ ᱠᱤᱞᱭᱟᱨ ᱠᱤᱞᱭᱟᱨ ᱵᱚ ᱠᱟᱛᱷᱟᱼᱟ ᱛᱟᱵ ᱵᱟᱹᱲᱤᱡ ᱠᱟᱛᱷᱟ ᱵᱟᱵᱚᱱ ᱠᱟᱛᱷᱟᱼᱟ ᱛᱚ ᱱᱚᱶᱟ ᱠᱚ ᱡᱤᱱᱤᱥ ᱜᱮ ᱠᱤᱞᱭᱟᱨ ᱚᱸᱰᱮ ᱠᱷᱚᱱᱟᱜ ᱵᱮᱱᱟᱜ-ᱟ᱾
ᱟᱪᱷᱟ ᱟᱨ ᱠᱷᱟᱱ ᱱᱚᱶᱟ ᱢᱟᱱᱮ ᱱᱚᱶᱟ ᱫᱚ ᱱᱚᱸᱰᱮ ᱢᱟ ᱯᱟᱞᱮ ᱵᱟᱭ ᱵᱟᱲᱟᱭᱚᱜ ᱠᱟᱱᱟ ᱢᱟᱱᱮ ᱛᱤᱱᱟᱹᱜ ᱜᱷᱟᱹᱲᱤᱠ ᱵᱤᱱ ᱠᱟᱛᱷᱟ ᱫᱟᱲᱮᱭᱟᱜᱼᱟ ᱥᱮ ᱡᱟᱦᱟᱸ ᱛᱤᱱᱟᱹᱜ ᱜᱮ
ᱵᱟ ᱡᱟᱦᱟᱸ ᱛᱤᱱᱟᱜ ᱫᱷᱟ. ᱨᱤᱡ ᱫᱚ ᱵᱟᱝ ᱵᱟᱨᱟ ᱢᱤᱱᱟ. ᱴ ᱠᱟᱱᱟ ᱞᱟᱥᱴ ᱵᱟᱨᱚ ᱢᱤᱱᱟ. ᱴ ᱪᱟᱨ ᱢᱤᱱᱟ. ᱴ ᱛᱤᱱ ᱢᱤᱱᱟ. ᱴ ᱠᱮ ᱵᱟᱫ ᱵᱮᱱ ᱠᱟᱛᱷᱟ ᱫᱟᱲᱮᱭᱟᱜᱼᱟ ᱛᱤᱱ ᱢᱤᱱᱴ ᱠᱟᱛᱮᱜ ᱠᱟᱴᱟᱭ ᱵᱮᱱ᱾ ᱛᱤᱱ ᱢᱤᱱᱟᱴ ᱠᱮ ᱵᱟᱫ ᱵᱮᱱ ᱠᱟᱴᱟ ᱫᱟᱲᱭᱟᱜᱼᱟ᱾
ᱢᱤᱫ ᱫᱷᱟᱣ ᱨᱮ ᱵᱟᱨᱚ ᱢᱤᱱᱟ. ᱴ ᱤᱱᱟᱹ ᱯᱚᱨᱮ ᱟᱨᱦᱚᱸ ᱛᱤᱱ ᱢᱤᱱᱟ. ᱴ ᱯᱚᱨᱮ
ᱵᱟᱝ ᱢᱟᱛᱞᱟᱵ ᱟᱵᱮᱱ ᱡᱟᱦᱟᱸ ᱛᱤᱨᱤᱜᱮ ᱵᱮᱱ ᱠᱟᱛᱷᱟᱭᱟ ᱛᱤᱱ ᱢᱤᱱᱟ. ᱴ ᱢᱟᱱᱮ ᱟᱵᱮᱱ ᱠᱚᱢ ᱥᱮ ᱠᱚᱢ ᱠᱟᱛᱷᱟ ᱵᱮᱱ ᱛᱤᱱ ᱢᱤᱱᱟ. ᱴ ᱫᱷᱟᱤᱡ ᱞᱟᱥᱴ ᱠᱷᱟ. ᱞᱤ ᱵᱟᱨᱚ ᱢᱤᱱᱟ. ᱴ ᱵᱟᱨᱚ ᱢᱤᱱᱟ. ᱴ ᱫᱚ ᱥᱚᱵ ᱥᱚᱢᱚᱭ ᱫᱚ ᱵᱟᱵᱮᱱ ᱠᱟᱛᱷᱟᱜᱼᱟ ᱛᱤᱱ ᱢᱤᱱᱟ. ᱴ ᱢᱤᱱᱤᱢᱟ. ᱢ ᱛᱤᱱ ᱢᱤᱱᱟ. ᱴ ᱟᱨ ᱞᱟᱥᱴ ᱵᱟᱨᱟ ᱢᱤᱱᱟ. ᱴ ᱛᱚ ᱵᱟᱨᱟ ᱢᱤᱱᱟ. ᱴ ᱫᱚ ᱵᱟᱵᱮᱱ ᱧᱟᱢᱟ᱾
ᱦᱚᱭ ᱟᱪᱷᱟ ᱟᱹᱞᱤᱧ ᱱᱚᱶᱟ ᱯᱳᱭᱞᱩ ᱩᱛᱟᱹᱨᱟᱜ ᱠᱟᱱᱟ ᱥᱮ ᱟᱨ ᱟᱹᱞᱤᱧᱟᱜ ᱨᱮᱢᱟ ᱩᱱᱟᱹᱜ ᱢᱮᱥᱮᱡᱽ ᱠᱚ ᱵᱟᱭ ᱦᱮᱡ ᱠᱟᱱᱟᱭ ᱮᱱᱠᱷᱟᱱ ᱢᱮᱱᱤᱧ ᱪᱮᱫ ᱞᱮᱠᱟ ᱦᱩᱭᱩᱜᱼᱟ ᱪᱮᱫ ᱞᱮᱠᱟ ᱵᱟᱝ
ᱟᱨ ᱡᱚᱛᱚ ᱡᱟᱱᱠᱟᱨᱤ ᱵᱮᱱ ᱧᱟᱢᱟ ᱢᱤᱴᱤᱝ ᱢᱮᱱᱟᱜᱼᱟ ᱮᱠ ᱵᱟᱡᱮ ᱠᱷᱚᱱᱟᱜ ᱜᱩᱨᱩᱯ ᱨᱮ᱾
ᱱᱚᱶᱟ ᱣᱟᱴᱥᱮᱯ ᱫᱚ ᱜᱩᱨᱩᱯ ᱨᱮᱜᱮ ᱥᱮ
ᱦᱮᱸ ᱦᱚᱭ ᱟᱯᱮ ᱴᱷᱮᱱ ᱠᱚ ᱟᱲᱟᱜᱟ ᱟᱠᱟᱫᱼᱟ ᱦᱚᱞᱟ ᱜᱮᱠᱚ ᱟᱲᱟᱜ ᱟᱠᱟᱫᱼᱟ ᱦᱟ ᱛᱤᱨᱮ ᱠᱚ ᱟᱲᱟᱜ ᱦᱟᱹ ᱮᱠ ᱵᱟᱡᱮ ᱥᱮᱡ ᱜᱩᱨᱩᱯ ᱥᱮ ᱢᱤᱴᱤᱝ ᱦᱩᱭᱩᱜᱼᱟ ᱥᱮ ᱵᱤᱰᱤ ᱤᱣᱟᱹ ᱚᱱᱟᱼᱼ ᱰᱟᱭᱨᱮᱴ ᱚᱱᱞᱟᱭᱤᱱ ᱵᱷᱤᱰᱭᱳ ᱠᱚᱞᱤᱝ ᱦᱩᱭᱩᱜᱼᱟ᱾ ᱩᱱ ᱠᱚ ᱡᱟᱱᱠᱟᱨᱤ ᱠᱚ ᱞᱟᱹᱭᱟ ᱟᱨᱚ ᱢᱮᱱᱟᱜ ᱠᱚᱣᱟ ᱜᱚᱢᱠᱮ ᱛᱟᱠᱚ᱾
ᱟᱪᱪᱷᱟ᱾
ᱱᱤᱛᱚᱜ ᱫᱚ ᱠᱟᱹᱢᱤ ᱫᱚ ᱱᱤᱛᱚᱜ ᱚᱞ ᱜᱮ ᱤᱭᱟᱹ ᱱᱚᱣᱟᱼᱼ ᱠᱚᱞ ᱵᱟᱞᱟ ᱜᱮ ᱢᱮᱱᱟᱜᱼᱟ ᱟᱵᱮᱱᱟᱜ ᱠᱟᱹᱢᱤ ᱫᱚ ᱩᱫᱩᱜ ᱛᱟᱵᱮᱱᱟ ᱢᱳᱵᱟᱭᱤᱞ ᱨᱮ ᱚᱞ ᱪᱤᱠᱤ ᱵᱮᱱ ᱵᱟᱲᱟᱭᱟ ᱛᱚ
ᱦᱳᱭ ᱵᱟᱲᱟ ᱭᱟᱞᱤᱧ᱾
ᱦᱮᱸ ᱛᱚ ᱚᱞᱪᱤᱠᱤ ᱨᱮᱱᱟᱜ ᱠᱟᱹᱢᱤ ᱟᱵᱚ ᱥᱟᱱᱛᱟᱲ ᱛᱮ ᱡᱮᱴᱟ ᱵᱚ ᱚᱞᱮᱼᱟ᱾ ᱛᱚ ᱚᱱᱟ ᱠᱚᱨᱮ ᱱᱟᱜ ᱴᱨᱟᱱᱥᱢᱮᱥᱚᱱ ᱨᱮᱱᱟᱜ ᱦᱚᱸ ᱠᱟᱢ ᱢᱮᱱᱟᱜᱼᱟ ᱵᱚᱦᱩᱛ ᱥᱟᱨᱟ ᱠᱤ ᱚᱸᱰᱮᱼᱼ ᱪᱮᱫ ᱚᱞ ᱟᱠᱟᱱᱟ ᱪᱮᱫ ᱵᱟᱝ ᱚᱞ ᱟᱠᱟᱱᱟ ᱛᱚ ᱚᱱᱟ ᱠᱚ ᱥᱩᱫᱷᱨᱟᱹᱜᱼᱟ ᱚᱱᱟ ᱠᱚ, ᱜᱞᱚᱛ ᱢᱮᱱᱟᱜᱼᱟ ᱠ ᱜᱞᱚᱛ ᱵᱚᱱ ᱥᱩᱫᱷᱨᱟᱹᱭᱟ ᱢᱟᱱᱮ ᱟᱵᱚ ᱡᱮᱞᱮᱠᱟ ᱵᱚ ᱠᱟᱹᱢᱤᱭᱟᱼᱼ ᱚᱱᱠᱟᱜᱮ ᱜᱩᱜᱳᱩᱞᱮ ᱮᱠᱥᱮᱯ ᱴᱟ ᱟᱨ ᱚᱱᱟᱜᱮ ᱟᱵᱚ ᱟᱵᱚ ᱢᱟᱱᱮ ᱵᱚᱼᱼ ᱟᱵᱚ ᱮᱯᱨᱩᱵᱷ ᱵᱚ ᱮᱢᱟᱭᱟ ᱦᱮᱸ ᱱᱚᱣᱟ ᱥᱟᱦᱤ ᱜᱮᱭᱟ ᱱᱚᱣᱟ ᱜᱟᱞᱟᱛ ᱜᱮᱭᱟ ᱚᱱᱟ ᱡᱤᱱᱤᱥ ᱜᱮ ᱦᱟᱸᱰᱮ ᱠᱷᱚᱱᱟᱜ ᱤᱭᱟᱹᱭᱟ ᱢᱟᱛᱞᱟᱵ ᱮᱠᱥᱮᱯᱴᱟᱠᱚ ᱮᱯᱨᱩᱵᱮᱞ ᱵᱚ ᱮᱢᱟᱭᱟ ᱚᱵᱚ
ᱟᱪᱪᱷᱟ ᱮᱠᱷᱟᱱᱟ ᱱᱚᱣᱟ ᱱᱚᱣᱟ ᱨᱮ ᱚᱱᱟ ᱞᱟᱣᱩᱰ ᱤᱥᱯᱤᱠᱟᱨ ᱚᱯᱥᱮᱱ ᱵᱟᱹᱩᱜ ᱟ ᱥᱮ ᱮᱱᱠᱷᱟᱱ ᱟᱹᱞᱤᱧ ᱠᱟᱹᱴᱤᱡ ᱞᱩᱛᱩᱨ ᱠᱷᱚᱱ ᱤᱭᱟᱹ ᱮᱴᱟᱜ ᱞᱮᱠᱟ ᱜᱮᱞᱤᱧ ᱵᱩᱡᱷᱟᱹᱣᱟ
ᱞᱟᱣᱩᱰ ᱤᱥᱯᱤᱠᱟᱨ ᱫᱚ ᱱᱤᱭᱟᱹ ᱞᱟᱹᱜᱤᱫ ᱵᱟᱹᱱᱩᱜ ᱟᱥᱮ ᱟᱵᱮᱱᱟᱜ ᱟᱣᱟᱡᱽ ᱵᱩᱡᱷᱟᱹᱣ ᱵᱮᱱ ᱢᱟᱱᱞᱤᱭᱟ ᱞᱟᱣᱩᱰ ᱤᱥᱯᱤᱠᱟᱨ ᱵᱮᱱ ᱫᱚᱦᱚᱭᱟ ᱥᱮ ᱚᱱᱟ ᱞᱟᱹᱜᱤᱫ ᱠᱚ ᱚᱯᱷ ᱠᱟ ᱟ ᱠᱚ
ᱚ ᱟᱹᱵᱤᱱᱟᱜ ᱟᱣᱟᱡ ᱛᱟᱵᱤᱱ ᱠᱟᱹᱴᱤᱡ ᱠᱟᱴᱟᱣ ᱠᱟᱴᱟᱜ ᱠᱟᱱᱟ ᱛᱟᱦᱮᱸᱫ ᱦᱳᱭ ᱢᱟᱱᱮ ᱴᱷᱤᱠ ᱜᱮᱭᱟ ᱟᱣᱟᱡ ᱢᱟ ᱵᱩᱡᱷᱟᱹᱜ ᱜᱮᱭᱟ ᱦᱳᱭ ᱦᱳᱭ
ᱛᱚ ᱚᱱᱟ ᱜᱮᱞᱤᱧ ᱢᱮᱱᱟ ᱨᱮᱱᱟᱜ ᱚᱯᱥᱮᱱ ᱫᱚ ᱚᱱᱟ ᱞᱟᱹᱜᱤᱫ ᱵᱟᱭ ᱮᱢ ᱟᱠᱟᱱᱟ ᱪᱮᱫᱟᱜ ᱥᱮ ᱟᱭᱟᱡ ᱠᱤᱭᱟᱨ ᱦᱤᱡᱩᱜᱼᱟ ᱱᱚᱭᱟ ᱛᱮᱫᱚ ᱟᱨ ᱞᱟᱣᱩᱰ ᱤᱯᱤᱠᱟᱨ ᱮᱢᱟ ᱞᱮᱠᱷᱟᱱ ᱰᱚᱵᱚᱞ ᱰᱚᱵᱚᱠ ᱤᱠᱳᱟ ᱟᱭᱟᱡ ᱛᱚ ᱚᱱᱟ ᱟᱵᱟᱨ ᱥᱚᱯᱴᱚᱭᱟᱨ ᱵᱟᱭ ᱨᱟᱠᱟᱵᱚ -ᱟ
ᱚ ᱦᱚᱸ ᱦᱳᱭ ᱫᱟᱲᱮᱟ ᱟᱪᱪᱷᱟ ᱱᱚᱣᱟ ᱡᱟᱦᱟᱸ ᱠᱟᱛᱷᱟ ᱦᱩᱭᱩᱜ ᱠᱟᱱᱟ ᱚᱱᱟ ᱢᱟ ᱪᱮᱫ ᱞᱟᱹᱭᱟ ᱥᱚᱯᱷᱴᱚᱭᱟᱨ ᱱᱟᱦᱟᱜ ᱦᱟᱛᱟᱣᱮᱫ ᱢᱟᱱᱮ
ᱦᱮᱸ ᱟᱵᱚᱭᱟᱜ ᱱᱚᱣᱟ ᱨᱮᱱᱟᱜ ᱢᱤᱫᱴᱮ ᱢᱤᱫᱴᱮ ᱠᱟᱹᱴᱤᱡ ᱠᱟᱹᱴᱤᱡ ᱠᱞᱤᱯᱮ ᱦᱟᱛᱟᱭᱟ
ᱟᱪᱪᱷᱟ
ᱠᱟᱹᱴᱤᱡ ᱠᱟᱹᱴᱤᱡ ᱠᱤᱞᱤᱯ ᱮ ᱦᱟᱛᱷᱟᱭᱟ ᱱᱚᱣᱟ ᱠᱷᱚᱱ ᱠᱟᱹᱴᱤᱡ ᱠᱟᱹᱴᱤᱡ ᱠᱷᱤᱞᱤᱯᱮ ᱩᱰᱩᱠᱟ ᱦᱚᱳᱭ ᱵᱟᱝ ᱦᱮᱸ ᱤᱭᱮᱥ ᱡᱟᱦᱟᱴᱟ ᱠᱚ ᱜᱮ ᱩᱰᱩᱠᱚ-ᱟ ᱵᱟᱝ ᱚᱱᱟ ᱠᱚ ᱡᱤᱱᱤᱥ ᱮ ᱠᱚᱯᱤᱭᱟ ᱟᱨ ᱚᱱᱟ ᱠᱷᱚᱱᱟᱜ ᱯᱷᱤᱨ ᱟᱵᱚᱜᱮ ᱦᱟᱸᱜ ᱮᱯᱨᱩᱵᱚᱞ ᱠᱟᱛᱮ ᱢᱮᱱᱟ ᱠᱤ ᱱᱚᱣᱟ ᱪᱮᱫ ᱚᱞ ᱟᱠᱟᱱᱟᱤ ᱪᱮᱫ ᱮ ᱢᱮᱱ ᱠᱮᱫᱟ ᱟᱵᱚ ᱵᱚ ᱯᱷᱤᱨ ᱵᱚ ᱞᱟᱹᱭᱟ ᱦᱮᱸ ᱱᱚᱣᱟ ᱡᱤᱱᱤᱥᱮ ᱢᱮᱱ ᱠᱮᱫᱟ ᱥᱟᱹᱦᱤᱭᱮ ᱢᱮᱱᱠᱼᱟ ᱥᱮ ᱵᱟᱹᱲᱤᱡ ᱮ ᱢᱮᱱ ᱠᱮᱜᱼᱟ ᱛᱚ ᱚᱱᱟ ᱟᱵᱚ ᱜᱮ ᱮᱯᱷᱩᱴᱵᱚᱞ ᱮᱢᱟᱭᱟ ᱵᱟᱹᱲᱤᱡ ᱨᱚᱲ ᱵᱟᱹᱲᱤᱡ ᱚᱞ ᱦᱩᱭᱩᱜᱼᱟ ᱢᱟᱱᱮ
ᱦᱳᱭ ᱦᱳᱭ
ᱟᱵᱚ ᱴᱷᱮᱱ ᱜᱮ ᱦᱤᱡᱩᱜᱼᱟ ᱡᱮᱛᱟ ᱵᱚ ᱠᱟᱛᱷᱟᱜ ᱠᱟᱱᱟ ᱵᱟᱝ ᱱᱚᱣᱟ ᱠᱚ ᱦᱟᱸᱜ ᱟᱵᱚ ᱴᱷᱮᱡ ᱦᱤᱡᱩᱜ ᱟ ᱱᱚᱭᱟ ᱠᱚ ᱠᱟᱹᱢᱤ ᱫᱚ ᱟᱵᱚᱭᱟᱜ ᱜᱮ
ᱦᱚᱸ ᱱᱚᱣᱟ ᱢᱟᱱᱮ ᱟᱹᱵᱤᱱ ᱫᱚ ᱯᱟᱞᱮ ᱦᱚᱞᱟ ᱠᱷᱚᱱ ᱵᱤᱱ ᱤᱭᱟᱹ ᱠᱟᱜᱼᱟ ᱥᱮ
ᱟᱞᱤᱧ ᱢᱤᱫ ᱥᱚᱯᱛᱟᱦ ᱦᱩᱭᱮᱱ ᱛᱟᱞᱤᱧᱟ ᱢᱟᱱᱮ ᱨᱮᱡᱤᱥᱴᱟᱨ ᱫᱚ ᱠᱟᱹᱢᱤ ᱫᱚ
ᱥᱚᱯᱨᱤᱭᱚ ᱨᱮ ᱛᱷᱚᱲᱚ ᱯᱨᱚᱵᱞᱮᱢ ᱦᱤᱡᱩᱜ ᱠᱟᱱᱟ ᱱᱤᱛᱚᱜ ᱫᱚ ᱰᱷᱮᱨ ᱦᱚᱲ ᱠᱚ ᱤᱭᱟᱹᱜ ᱠᱟᱱᱟ ᱥᱮ ᱠᱟᱹᱢᱤᱭᱮᱜᱼᱟ ᱠᱚ ᱰᱷᱮᱨ ᱦᱚᱲ ᱛᱚ ᱥᱚᱯᱴᱴᱚᱭᱟᱨ ᱨᱮ ᱞᱳᱰ ᱵᱟᱭ ᱦᱟᱛᱟᱭᱮᱜᱼᱟ ᱚᱱᱟ ᱥᱟᱨᱵᱷᱟᱨ ᱰᱟᱣᱩᱱ ᱪᱟᱹᱞᱩ ᱠᱟᱱᱟ ᱠᱟᱹᱵᱷᱤ ᱠᱟᱹᱵᱷᱤ ᱚᱱᱟᱛᱮ ᱵᱟᱭ ᱠᱟᱢ ᱮᱫᱟ ᱠᱟᱹᱵᱷᱤ ᱠᱟᱹᱵᱷᱤ ᱠᱚᱞ ᱠᱚ ᱛᱚ ᱞᱟᱦᱟ ᱫᱚ ᱳᱴᱤᱯᱤ ᱵᱟᱭ ᱦᱤᱡᱩᱜ ᱠᱟᱱ ᱛᱟᱸᱦᱮ ᱨᱮᱡᱤᱥᱴᱟᱨ ᱞᱟᱜ ᱳᱴᱤᱯᱤ ᱠᱚᱫᱚ ᱠᱟᱡᱮᱜ ᱟᱭ
ᱦᱳᱭ ᱟᱨ ᱱᱚᱣᱟ ᱡᱟᱦᱟᱸ ᱢᱟᱱᱮ ᱦᱳᱣᱟᱴᱥᱮᱯ ᱜᱩᱨᱩᱯ ᱵᱚ ᱛᱮᱭᱟᱨ ᱠᱟᱜᱼᱟ ᱤᱱᱟᱹᱜ ᱜᱮ ᱦᱚᱲ ᱢᱮᱱᱟᱜ ᱠᱚᱣᱟ ᱥᱮ ᱟᱨᱚ ᱢᱟᱱᱮ ᱮᱴᱟᱜ ᱵᱷᱮᱜᱟᱨ ᱜᱩᱨᱩᱯ
ᱟᱫᱚ ᱱᱚᱣᱟ ᱜᱨᱩᱯ ᱨᱮᱫᱚ ᱟᱵᱚ ᱜᱮ ᱢᱮᱱᱟᱜ ᱵᱚᱱᱟ ᱟᱵᱚ ᱞᱮᱠᱟᱱ ᱟᱨᱚ ᱜᱨᱩᱯ ᱢᱮᱱᱟᱜ ᱠᱚᱣᱟ ᱮᱴᱟᱜ ᱨᱮᱱ ᱮᱴᱟᱜ ᱦᱚᱲ ᱨᱮᱱ ᱜᱨᱩᱯ ᱡᱮᱭᱥᱮ ᱟᱚ ᱱᱚᱣᱟ ᱢᱚᱫᱽᱫᱷᱮ ᱨᱮ ᱟᱵᱚᱨᱮᱱ ᱜᱚᱢᱠᱮ ᱛᱟᱠᱤᱱ ᱢᱮᱱᱟᱜ ᱠᱤᱱᱟ ᱩᱱᱠᱤᱱ ᱛᱟᱯᱚᱨ ᱱᱤᱭᱟᱹ ᱨᱮᱱ ᱜᱩᱨᱩ ᱴᱤᱢ ᱢᱮᱱᱟᱜ ᱵᱩᱱᱟ ᱟᱵᱚ ᱫᱚ ᱢᱤᱫᱴᱮᱱ ᱴᱤᱢ ᱟᱵᱟ ᱴᱤᱡ ᱢᱤᱞᱟᱹ ᱠᱟᱛᱮ ᱵᱚ ᱠᱟᱹᱢᱚ ᱛᱟ ᱟᱨᱟ ᱱᱚᱝᱠᱟ ᱜᱮ ᱢᱮᱱᱟᱜ ᱠᱚᱣᱟ ᱟᱵᱚ ᱵᱟᱵᱚᱱ ᱯᱩᱨᱟᱹᱣ ᱫᱟᱲᱮᱭᱟᱜᱼᱟ ᱥᱮ ᱤᱱᱟᱹ ᱠᱟᱛᱷᱟ ᱫᱩᱱᱭᱟᱹ ᱟᱹᱰᱤᱜᱟᱱ ᱠᱟᱛᱷᱟ ᱢᱮᱱᱟᱜᱼᱟ ᱟᱵᱚᱣᱟᱜ ᱞᱮᱝᱜᱩᱭᱮᱡᱽ ᱨᱮ ᱟᱵᱤ ᱜᱟᱱ ᱯᱚᱭᱮᱱᱴ ᱢᱮᱱᱟᱜᱼᱟ ᱠᱟᱛᱷᱟ ᱨᱮ ᱪᱮᱫ ᱠᱚᱫᱚ ᱟᱨᱚ ᱱᱚᱝᱠᱟᱜ ᱫᱚᱢᱮ ᱴᱟᱥᱠ ᱢᱮᱱᱟᱜᱼᱟ ᱚᱱᱟ ᱠᱚ ᱠᱚᱢᱯᱞᱤᱴ ᱞᱟᱹᱜᱤᱫ ᱫᱚ ᱟᱹᱰᱤᱜᱟᱱ ᱦᱚᱲ ᱪᱟᱭ ᱟᱵᱚ ᱢᱟ ᱮᱠᱥᱚ ᱜᱟᱱ ᱦᱚᱲ ᱢᱮᱱᱟᱜ ᱵᱚᱱᱟ ᱮᱠᱥᱚ ᱦᱚᱲ ᱨᱮ ᱯᱚᱸᱪᱤᱥ ᱪᱟᱞᱞᱤᱥ ᱯᱚᱪᱟᱥ ᱴᱟ ᱦᱚᱲ ᱮᱠᱴᱤᱵᱷ ᱢᱮᱱᱟᱜ ᱵᱚᱱᱟ
ᱦᱳᱭ
ᱦᱮᱸ ᱟᱹᱞᱤᱧ ᱞᱤᱧ ᱠᱚᱞᱭᱟ ᱠᱟᱹᱴᱤᱡ ᱦᱮᱸᱥᱮ ᱱᱚᱛᱮ ᱠᱷᱚᱱ ᱞᱤᱝ ᱠᱳᱞ ᱞᱟᱜᱟᱭᱼᱟ ᱞᱟᱜᱟᱜ ᱛᱟᱵᱮᱱᱟ ᱥᱮ ᱵᱟᱝ ᱧᱮᱞᱮᱭᱟᱹᱞᱤᱧ
ᱟᱪᱷᱟ ᱴᱷᱤᱠ ᱜᱤᱭᱟ
ᱦᱮᱸ ᱮᱴᱟᱥ